ᱦᱮᱞᱳ
ᱦᱮᱞᱳ
ᱦᱮᱸ ᱜᱚᱝᱠᱮ ᱱᱟᱯᱟᱭ ᱜᱮᱛᱚ
ᱦᱳᱭ ᱦᱳᱭ ᱱᱟᱯᱟᱭ ᱵᱟᱲᱟ ᱜᱮ
ᱛᱟᱦᱚᱞᱮ ᱚᱲᱟᱜ ᱠᱚᱨᱮ ᱫᱚ ᱪᱮᱫ ᱞᱮᱠᱟ ᱱᱟᱯᱟᱭ ᱜᱮ ᱥᱮ ᱵᱟᱝ
ᱦᱳᱭ ᱱᱤᱛᱳᱜ ᱥᱩᱢᱩᱝ ᱫᱚ ᱚᱲᱟᱜ ᱠᱚᱨᱮ ᱫᱚ ᱱᱟᱯᱟᱭ ᱵᱟᱲᱟᱟᱜ ᱜᱮ ᱟᱯᱮ ᱜᱮ ᱪᱮᱫ ᱞᱮᱠᱟ
ᱟᱞᱮ ᱦᱚᱸ ᱜᱚᱢᱠᱮ ᱱᱟᱯᱟᱭ ᱫᱚ ᱱᱟᱯᱟᱭ ᱜᱮ ᱢᱮᱱᱟᱜ ᱞᱮᱭᱟ ᱟᱫᱚ ᱫᱚᱢᱮ ᱩᱫᱽᱜᱟᱹᱨ ᱠᱟᱱᱟ ᱫᱟᱜ ᱦᱚᱸ ᱥᱮᱨᱚᱠᱚᱢ ᱫᱚ ᱵᱟᱭ ᱡᱟᱹᱲᱤᱭᱟᱵᱚᱱ ᱠᱟᱱᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱯᱮ ᱫᱚ ᱪᱟᱥᱟᱥ ᱠᱟᱹᱢᱤ ᱫᱚ ᱵᱟᱯᱮ ᱮᱛᱚᱦᱚᱵ ᱟᱠᱟ ᱱᱟᱦᱟᱜ
ᱦᱮ ᱪᱟᱥ ᱠᱟᱹᱢᱤ ᱫᱚ ᱟᱹᱣᱨᱤ ᱮᱛᱚᱦᱚᱵᱚᱜᱼᱟ ᱟᱫᱚ ᱚᱱᱠᱟ ᱵᱟᱦᱨᱮ ᱠᱚᱨᱮᱱᱟᱜ ᱠᱚ ᱜᱮᱞᱮ ᱠᱟᱹᱢᱤ ᱵᱟᱲᱟᱭᱮᱫᱟ ᱚᱱᱠᱟ ᱞᱟᱡ ᱪᱟᱞᱟᱣ ᱞᱟᱹᱜᱤᱫ
ᱟᱪᱪᱷᱟ ᱟᱪᱪᱷᱟ ᱟᱪᱪᱷᱟ
ᱦᱮᱸ ᱦᱮᱸ ᱦᱮᱸ ᱛᱟᱦᱚᱞᱮ ᱜᱚᱝᱠᱮ ᱟᱯᱮ ᱥᱮᱫ ᱫᱚ ᱵᱤᱨ ᱵᱩᱨᱩ ᱠᱚᱫᱚ ᱢᱮᱱᱟᱜ ᱥᱮ ᱵᱟᱹᱱᱩᱜᱼᱟ
ᱵᱤᱨ ᱵᱩᱨᱩ ᱠᱚ ᱢᱮᱱᱟᱜ ᱟᱠᱟᱫᱟ ᱜᱚᱝᱠᱮ ᱥᱩᱨ ᱧᱚᱜ ᱨᱮᱜᱮ ᱫᱚᱢᱮ ᱯᱷᱟᱨᱟᱠ ᱨᱮᱫᱚ ᱵᱟᱝᱼᱟ
ᱟᱪᱪᱷᱟ ᱟᱪᱪᱷᱟ
ᱦᱳᱭ ᱟᱨ ᱚᱸᱰᱮ ᱠᱷᱚᱱᱟᱜ ᱜᱮ ᱱᱚᱝᱠᱟ ᱥᱟᱦᱟᱱ ᱥᱟᱠᱟᱢ ᱠᱚ ᱫᱟᱹᱛᱟᱹᱱᱤ ᱠᱚᱫᱚ ᱟᱹᱜᱩ ᱵᱟᱲᱟᱭ ᱦᱩᱭᱩᱜ ᱜᱮᱭᱟ ᱛᱩᱢᱟᱹᱞ ᱠᱟᱛᱮᱫ᱾ ᱟᱨ ᱚᱱᱠᱟ ᱥᱤᱡᱤᱱ ᱨᱮ ᱡᱟᱦᱟᱸ ᱠᱚ ᱛᱮᱨᱮᱞ ᱛᱟᱨᱚᱵ ᱠᱚ ᱧᱟᱢᱚᱜᱼᱟ
ᱦᱮᱸ ᱦᱮᱸ ᱦᱮᱸ ᱦᱮᱸ
ᱚᱱᱟ ᱠᱚᱫᱚ ᱟᱹᱜᱩ ᱵᱟᱲᱟᱭ ᱦᱩᱭᱩᱜ ᱜᱮᱭᱟ᱾
ᱟᱪᱪᱷᱟ ᱟᱪᱪᱷᱟ
ᱦᱳᱭ
ᱛᱟᱦᱚᱞᱮ ᱜᱚᱝᱠᱮ ᱵᱟᱯᱞᱟ ᱚᱲᱟᱜ ᱠᱚᱫᱚ ᱧᱟᱢᱚᱜ ᱠᱟᱱᱟ ᱥᱮ ᱵᱟᱝ ᱱᱤᱭᱟᱹ ᱱᱤᱭᱟᱹ ᱥᱤᱡᱤᱱ ᱫᱚ ᱫᱚᱢᱮ ᱠᱚ ᱵᱟᱯᱞᱟᱜ ᱠᱟᱱ ᱫᱚ ᱞᱚᱜᱽᱱᱚ ᱠᱚᱦᱚᱸ ᱫᱚᱢᱮ ᱧᱟᱢᱚᱜ ᱠᱟᱱᱟ᱾
ᱳᱭ ᱜᱚᱝᱠᱮ ᱱᱚᱜ-ᱚᱭ ᱦᱚᱞᱟ ᱢᱟᱫᱷᱮᱨ ᱢᱤᱫᱴᱟᱝ ᱛᱟᱦᱮᱸ ᱠᱟᱱᱟ ᱟᱫᱚ ᱤᱱᱟᱹ ᱯᱚᱨᱮ ᱫᱚ ᱦᱟᱸᱜ ᱟᱫᱚ ᱱᱤᱛᱚᱜ ᱫᱚ ᱵᱟᱝ ᱧᱟᱢ ᱟᱠᱟᱱᱟ ᱤᱱᱟᱹᱜᱮ ᱯᱟᱨᱚᱢ ᱵᱟᱲᱟᱭᱮᱱᱟ᱾
ᱟᱪᱪᱷᱟ ᱟᱪᱪᱷᱟ ᱦᱮᱸ ᱜᱚᱝᱠᱮ ᱟᱨ ᱫᱟᱜ ᱡᱟᱹᱲᱤ ᱠᱚᱦᱚᱸ ᱫᱚᱢᱮ ᱫᱟᱜ ᱡᱟᱹᱲᱤ ᱫᱟᱭ ᱚᱱᱠᱟ ᱢᱚᱛᱚ ᱫᱚ ᱵᱟᱭ ᱡᱟᱹᱲᱤᱭᱮᱫ ᱨᱮᱦᱚᱸ ᱟᱫᱚ ᱡᱟᱦᱟᱸ ᱠᱟᱹᱢᱤ ᱰᱤᱥᱴᱟᱵᱚᱜ ᱞᱮᱠᱟ ᱫᱚᱭ ᱫᱟᱜ ᱡᱟᱹᱲᱤᱭᱮᱫ ᱜᱮᱭᱟ᱾
ᱦᱳᱭ ᱜᱚᱢᱠᱮ ᱚᱱᱠᱟ ᱧᱮᱞᱚᱜ ᱠᱟᱱ ᱜᱮᱭᱟ᱾ ᱡᱮᱫᱤᱱ ᱜᱮ ᱵᱟᱯᱞᱟ ᱦᱩᱭᱩᱜ ᱠᱟᱱᱟ ᱥᱮᱫᱤᱱ ᱜᱮ ᱫᱟᱜ ᱡᱟᱹᱲᱤ ᱭᱮᱜᱼᱟᱭ᱾
ᱦᱮᱸ ᱦᱮᱸ ᱦᱮᱸ ᱟᱫᱚ ᱠᱟᱹᱢᱤ ᱠᱚᱨᱟᱣ ᱦᱚᱸ ᱠᱟᱹᱢᱤ ᱠᱚᱨᱟᱣ ᱠᱟᱹᱢᱤ ᱦᱚᱨᱟ ᱠᱚᱦᱚᱸ ᱟᱹᱰᱤ ᱟᱸᱡᱷᱟᱴ ᱜᱮ ᱟᱹᱭᱠᱟᱹᱜ ᱠᱟᱱᱟ᱾
ᱦᱳᱭ ᱦᱳᱭ ᱦᱳᱭ
ᱦᱮᱸ ᱦᱮᱸ ᱦᱮᱸ ᱟᱫᱚ ᱟᱞᱮ ᱫᱚ ᱫᱚᱢᱮ ᱵᱷᱚᱡᱽ ᱠᱚᱦᱚᱸ ᱞᱮ ᱧᱟᱢ ᱵᱟᱲᱟᱭᱮᱫᱟ ᱟᱫᱚ ᱚᱱᱮ ᱚᱱᱠᱟ ᱥᱩᱠ ᱛᱮ ᱡᱚᱢ ᱦᱚᱸ ᱵᱟᱝ ᱜᱟᱱᱚᱜ ᱠᱟᱱᱟ᱾
ᱦᱳᱭ ᱜᱚᱝᱠᱮ ᱱᱚᱝᱠᱟ ᱫᱟᱜ ᱵᱟᱲᱟᱭᱮ ᱟᱛᱚ ᱡᱟᱹᱥᱛᱤ ᱧᱚᱜ᱾
ᱦᱮᱸ ᱦᱮᱸ ᱦᱮᱸ ᱟᱫᱚ ᱜᱚᱝᱠᱮ ᱟᱞᱮ ᱥᱮ ᱟᱞᱮ ᱫᱚ ᱠᱟᱹᱴᱤᱡ ᱚᱱᱮ ᱯᱮᱱᱰᱮᱞ ᱠᱚᱦᱚᱸᱞᱮ ᱛᱚᱞ ᱵᱟᱲᱟᱭ ᱜᱮᱭᱟ ᱛᱚ᱾ ᱟᱫᱚ ᱚᱱᱟ ᱠᱚ ᱚᱱᱟ ᱠᱚᱦᱚᱸᱞᱮ ᱪᱷᱩᱴᱟᱹᱣ ᱵᱟᱲᱟ ᱠᱟᱱᱟ ᱟᱨᱠᱤ᱾
ᱟᱪᱪᱷᱟ ᱟᱪᱪᱷᱟ ᱦᱳᱭ ᱱᱤᱡᱮᱨᱟᱜ ᱞᱟᱡ ᱨᱮᱸᱜᱮᱡ ᱞᱟᱹᱜᱤᱫ ᱫᱚ ᱟᱨ ᱠᱟᱹᱢᱤ ᱜᱮ ᱞᱟᱜᱟᱣ ᱵᱚᱱᱟ ᱛᱚ ᱟᱵᱚ ᱫᱚ᱾
ᱦᱮᱸ ᱦᱮᱸ ᱦᱮᱸ ᱛᱟᱦᱚᱞᱮ ᱜᱚᱝᱠᱮ ᱟᱵᱤᱱ ᱫᱚ ᱯᱮᱱᱰᱮᱞ ᱛᱚᱞ ᱠᱚᱫᱚ ᱵᱤᱱ ᱵᱟᱲᱟᱭ ᱜᱮᱭᱟ ᱥᱮ ᱵᱟᱝ?
ᱵᱟᱝ ᱜᱚᱢᱠᱮ ᱚᱱᱠᱟ ᱯᱮᱱᱰᱮᱞ ᱛᱚᱞ ᱠᱚᱫᱚ ᱦᱟᱸᱜ ᱵᱟᱝ ᱵᱟᱲᱟᱭ ᱦᱩᱭᱩᱜᱼᱟ᱾
ᱟᱪᱪᱷᱟ ᱪᱷᱟ ᱪᱷᱟ ᱦᱮᱸ ᱦᱮᱸ ᱦᱮᱸ
ᱦᱳᱭ ᱟᱨ ᱤᱱᱟᱹ ᱯᱚᱨᱮ ᱚᱱᱠᱟᱱᱟᱜ ᱡᱟᱦᱟᱸ ᱚᱲᱟᱜ ᱠᱚᱨᱮᱱᱟᱜ ᱠᱟᱹᱢᱤ ᱠᱚᱫᱚ ᱤᱱᱟᱹ ᱠᱚᱫᱚ ᱠᱟᱹᱢᱤ ᱵᱟᱲᱟ ᱦᱩᱭᱩ ᱠᱟᱱᱟ᱾ ᱚᱱᱟ ᱠᱚᱫᱚ ᱵᱟᱲᱟᱭ ᱦᱩᱭᱩᱜᱼᱟ ᱾ ᱦᱳᱭ
ᱛᱟᱦᱚᱞᱮ ᱜᱚᱝᱠᱮ ᱪᱟᱥ ᱟᱵᱟᱫ ᱨᱮᱱᱟᱜ ᱫᱚ ᱟᱹᱣᱨᱤ ᱞᱟᱦᱜ-ᱟ ᱛᱚ ᱛᱟᱦᱚᱞᱮ ᱚᱱᱠᱟ ᱥᱚᱵᱽᱡᱤ ᱠᱚᱫᱚ ᱵᱚᱱ ᱪᱟᱥ ᱠᱟᱫᱟ ᱥᱮ ᱵᱟᱝ?
ᱦᱮᱸ ᱥᱚᱵᱽᱡᱤ ᱠᱚᱫᱚ ᱚᱲᱟᱜ ᱠᱚᱨᱮ ᱡᱚᱢ ᱵᱟᱲᱟ ᱞᱮᱠᱟ ᱪᱟᱥ ᱵᱟᱲᱟ ᱦᱩᱭ ᱠᱟᱱᱟ ᱵᱟᱲᱜᱮ ᱠᱚᱨᱮ ᱜᱮ᱾
ᱦᱮᱸ ᱦᱮᱸ ᱦᱮᱸ ᱛᱟᱦᱚᱞᱮ ᱪᱮᱫ ᱠᱚ ᱥᱚᱵᱽᱡᱤ ᱚᱱᱟ ᱯᱮᱸᱭᱟᱡᱽ ᱠᱚ ᱦᱮᱸ ᱟᱞᱩ ᱠᱚ ᱯᱚᱴᱚᱞ ᱠᱚ ᱚᱱᱟ ᱠᱚᱫᱚ ᱪᱟᱥ ᱦᱩᱭ ᱟᱠᱟᱱᱟ ᱥᱮ ᱵᱟᱝ?
ᱦᱳᱭ ᱱᱚᱣᱟ ᱵᱮᱸᱜᱟᱲ ᱠᱚ ᱵᱷᱮᱱᱰᱤ ᱠᱚ ᱠᱩᱸᱫᱽᱨᱤ ᱠᱚ ᱪᱟᱥ ᱦᱩᱭ ᱟᱠᱟᱱᱟ᱾
ᱟᱪᱪᱷᱟ ᱟᱪᱪᱷᱟ ᱦᱮᱸ ᱦᱮᱸ ᱛᱟᱦᱚᱞᱮ ᱜᱚᱝᱠᱮ ᱟᱯᱮ ᱫᱚ ᱛᱚᱠᱷᱚᱱ ᱚᱱᱟ ᱤᱭᱟᱹ ᱠᱚᱸᱰᱷᱟ ᱠᱚ ᱵᱮᱸᱜᱟ ᱤᱭᱟᱹ ᱠᱚᱯᱮ ᱨᱚᱦᱚᱭᱟ ᱟᱨᱠᱤ ᱠᱩᱸᱫᱽᱨᱤ ᱠᱚ ᱛᱟᱦᱚᱞᱮ ᱩᱱ ᱥᱚᱢᱚᱭ ᱫᱚ ᱡᱷᱟᱹᱱᱴᱤ ᱠᱚᱯᱮ ᱮᱢᱟᱜ ᱜᱮᱭᱟ ᱥᱮ ᱵᱟᱝ?
ᱦᱚᱳᱭ ᱜᱚᱝᱠᱮ ᱚᱱᱠᱟ ᱛᱚ ᱢᱮᱨᱚᱢ ᱰᱟᱹᱝᱨᱤ ᱠᱚ ᱡᱚᱢ ᱜᱮᱭᱟ ᱠᱚ ᱛᱚ ᱢᱮᱱᱠᱷᱟᱱ ᱚᱱᱠᱟ ᱫᱷᱟᱨᱮ ᱫᱷᱟᱨᱮ ᱛᱮ ᱡᱷᱟᱹᱱᱴᱤ ᱠᱚ ᱮᱥᱮᱫ ᱵᱟᱲᱟ ᱠᱟᱛᱮᱫ ᱮᱥᱮᱫ ᱵᱟᱲᱟ ᱠᱟᱜ ᱦᱩᱭᱩᱜᱼᱟ ᱡᱟᱹᱱᱩᱢ ᱠᱚᱛᱮ᱾
ᱦᱮᱸ ᱦᱮᱸ ᱦᱮᱸ ᱛᱟᱦᱚᱞᱮ ᱜᱚᱝ ᱠᱮ ᱚᱱᱟ ᱯᱚᱴᱚᱞ ᱠᱚᱫᱚ ᱚᱠᱟ ᱞᱮᱠᱟ ᱠᱟᱛᱮᱫ ᱠᱚ ᱪᱟᱥ ᱜᱮᱭᱟ ᱚᱱᱟᱵᱤᱱ ᱵᱟᱲᱟᱭᱟ ᱠᱤ?
ᱯᱚᱴᱚᱞ ᱫᱚ ᱜᱚᱢᱠᱮ ᱟᱹᱞᱤᱧ ᱫᱚ ᱦᱟᱸᱜ ᱪᱟᱥ ᱫᱚ ᱵᱟᱝ ᱪᱟᱥ ᱵᱟᱲᱟ ᱦᱩᱭ ᱠᱟᱱᱟ᱾ ᱢᱮᱱᱠᱷᱟᱱ ᱧᱮᱞ ᱫᱚ ᱧᱮᱞ ᱵᱟᱲᱟ ᱠᱟᱜ ᱞᱤᱧ ᱱᱚᱝᱠᱟ ᱞᱮᱠᱟ ᱡᱮ ᱯᱚᱴᱚᱞ ᱫᱚ ᱱᱟᱹᱲᱤᱜ ᱟᱛᱚ᱾ ᱟᱫᱚ ᱚᱱᱠᱟᱜᱮ ᱱᱟᱹᱲᱤ ᱤᱭᱟᱹ ᱠᱟᱛᱮᱜ ᱠᱷᱮᱛ ᱠᱚᱨᱮ ᱫᱚ ᱚᱱᱠᱟ ᱠᱚ ᱨᱚᱦᱚᱭᱟ ᱞᱟᱦᱟᱛᱮ ᱪᱟᱨᱟᱭ ᱪᱟᱨᱟᱭ ᱦᱳᱭ ᱵᱟᱵᱮᱨ ᱠᱚᱛᱮ ᱢᱟᱪᱟ ᱞᱮᱠᱟ ᱠᱟᱹᱴᱤᱡ ᱠᱚ ᱵᱮᱱᱟᱣᱟ ᱠᱷᱩᱱᱴᱤ ᱵᱤᱫ ᱠᱟᱛᱮᱫ ᱟᱨ ᱵᱟᱵᱮᱨ ᱠᱚᱛᱮ ᱥᱮ ᱚᱱᱠᱟᱱᱟᱜ ᱛᱟᱨ ᱠᱚᱛᱮ ᱴᱟᱱᱟᱣ ᱠᱟᱛᱮᱫ ᱚᱱᱟ ᱱᱟᱹᱲᱤ ᱫᱚ ᱪᱮᱛᱟᱱ ᱥᱮᱠᱚ ᱨᱟᱠᱟᱵ ᱠᱟᱜᱼᱟ ᱟᱫᱚ ᱚᱸᱰᱮ ᱜᱮ
ᱟᱪᱪᱷᱟ ᱦᱮᱸ ᱦᱮᱸ ᱦᱮᱸ ᱦᱮᱸ ᱦᱮᱸ ᱛᱟᱦᱚᱞᱮ ᱜᱚᱝᱠᱮ ᱵᱤᱨ ᱫᱤᱥᱚᱢ ᱦᱚᱲ ᱛᱚ ᱛᱟᱦᱚᱞᱮ ᱩᱫ ᱠᱚᱫᱚ ᱯᱩᱴᱠᱟᱹ ᱠᱚᱫᱚ ᱯᱮ ᱛᱩᱢᱟᱹᱞᱮᱫ ᱠᱚᱣᱟ ᱥᱮ ᱵᱟᱝ?
ᱦᱳᱭ ᱜᱚᱢᱠᱮ ᱧᱟᱢᱚᱜ ᱠᱟᱱ ᱜᱮᱭᱟ ᱡᱚᱢ ᱵᱟᱲᱟ ᱦᱩᱭ ᱜᱚᱫ ᱠᱟᱱᱟ ᱦᱟᱸᱜ
ᱦᱮᱸ ᱦᱮᱸ ᱦᱮᱸ ᱛᱚ ᱚᱱᱠᱟᱜᱮ ᱵᱤᱨ ᱫᱤᱥᱚᱢ ᱦᱚᱲ ᱫᱚ ᱚᱱᱟ ᱡᱚᱠᱷᱚᱱ ᱫᱟᱜ ᱟᱨᱟᱢᱵᱷᱚᱜᱼᱟ ᱚᱱᱟ ᱵᱤᱨ ᱠᱚᱨᱮᱱᱟᱜ ᱥᱟᱠᱟᱢ ᱠᱚ ᱥᱮᱭᱟ ᱠᱟᱛᱮᱜ ᱫᱚᱢᱮ ᱠᱚ ᱚᱢᱚᱱᱚᱜ ᱜᱮᱭᱟ ᱛᱚ
ᱦᱳᱭ ᱦᱳᱭ
ᱦᱮᱸ ᱦᱮᱸ ᱛᱟᱦᱚᱞᱮ ᱞᱮᱴᱚ ᱠᱟ ᱠᱟᱛᱮᱫ ᱥᱮ ᱯᱤᱴᱷᱟᱹ ᱠᱟᱛᱮᱫ ᱵᱚᱱ ᱡᱚᱢᱮᱫ ᱠᱚᱣᱟ ᱟᱨᱠᱤ?
ᱦᱳᱭ ᱜᱚᱢᱠᱮ ᱞᱮᱴᱚ ᱠᱟ ᱠᱟᱛᱮᱫ ᱜᱮ ᱯᱩᱴᱠᱟᱹ ᱠᱚ ᱡᱚᱢ ᱵᱟᱲᱟ ᱦᱩᱭᱩᱜ ᱠᱟᱱᱟ
ᱦᱮᱸ ᱦᱮᱸ ᱦᱮ ᱦᱮᱸ
ᱦᱳᱭ
ᱟᱪᱪᱷᱟ ᱟᱹᱰᱤ ᱱᱟᱯᱟᱭ ᱛᱟᱦᱞᱮ ᱜᱚᱢᱠᱮ ᱛᱟᱞᱦᱮ ᱛᱟᱞᱦᱮ ᱦᱮᱸ ᱟᱫᱚ ᱞᱟᱹᱭ ᱫᱟᱞᱤᱧ ᱚᱱᱟ ᱛᱟᱞᱮ ᱛᱟᱞᱮ ᱠᱚᱫᱚ ᱡᱚ ᱠᱟᱱᱟ ᱥᱮ ᱵᱟᱝ? ᱛᱟᱞᱮ ᱯᱤᱴᱷᱟᱹ ᱠᱚᱫᱚ ᱵᱤᱱ ᱡᱚᱢ ᱠᱟᱫᱟ ᱥᱮ ᱵᱟᱝ?
ᱛᱟᱞᱮ ᱯᱤᱴᱷᱟᱹ ᱠᱚᱫᱚ ᱜᱚᱢᱠᱮ ᱡᱚ ᱫᱚ ᱡᱚ ᱠᱟᱱᱟ ᱟᱨ ᱱᱤᱭᱟᱹ ᱥᱮᱨᱢᱟ ᱫᱚ ᱦᱟᱸᱜ ᱯᱤᱴᱷᱟᱹ ᱵᱟᱝ ᱦᱩᱭ ᱠᱟᱱᱟ
ᱟᱪᱪᱷᱟ ᱟᱪᱪᱷᱟ ᱦᱮᱸ ᱦᱮᱸ ᱟᱪᱪᱷᱟ
ᱜᱚᱢᱠᱮ ᱛᱟᱦᱚᱞᱮ ᱟᱯᱮ ᱥᱮᱱ ᱫᱚ ᱛᱟᱞᱮ ᱠᱚ ᱧᱟᱢᱚᱜ ᱜᱮᱭᱟ ᱡᱚᱢ ᱵᱟᱲᱟ ᱦᱩᱭᱠᱟᱱᱟ ᱥᱮ ᱵᱟᱝᱟ?
ᱦᱮᱸ ᱛᱟᱞᱮ ᱠᱚ ᱟᱹᱰᱤ ᱟᱭᱢᱟ ᱧᱟᱢᱚᱜ ᱜᱮᱭᱟ ᱛᱟᱞᱮ ᱠᱚᱦᱚᱸ ᱧᱟᱢᱚᱜ ᱜᱮᱭᱟ ᱠᱷᱤᱡᱩᱨ ᱠᱚᱦᱚᱸ ᱧᱟᱢᱚᱜ ᱜᱮᱭᱟ ᱟᱨ ᱠᱩᱫᱽ ᱵᱤᱞᱤ ᱠᱚ ᱠᱩᱫᱽ ᱵᱤᱞᱤ ᱛᱟᱨᱚᱵ ᱛᱮᱹᱨᱮᱹᱞ ᱠᱚᱫᱚ ᱧᱟᱢᱚᱜ ᱜᱮᱭᱟ ᱟᱨᱠᱤ
ᱟᱪᱪᱷᱟ ᱟᱪᱪᱷᱟ ᱛᱟᱦᱞᱮ ᱟᱯᱮ ᱥᱮᱫ ᱦᱚᱸ ᱵᱤᱨ ᱵᱩᱨᱩ ᱢᱮᱱᱟᱜ ᱟᱠᱟᱫᱟ
ᱦᱮᱸ ᱦᱮᱸ ᱦᱮᱸ ᱵᱤᱨ ᱵᱩᱨᱩ ᱫᱚ ᱢᱮᱱᱟᱜᱼᱟ ᱛᱚᱵᱮ ᱚᱱᱠᱟᱱ ᱢᱚᱛᱚ ᱵᱤᱨ ᱵᱩᱨᱩ ᱫᱚ ᱵᱟᱹᱱᱩᱜᱼᱟ ᱦᱮᱸ ᱟᱫᱚ ᱚᱱᱠᱟᱱᱟᱜ ᱡᱮᱢᱚᱱ ᱥᱟᱨᱡᱚᱢ ᱠᱚ ᱫᱚᱢᱮ ᱠᱚᱫᱚ ᱵᱟᱹᱱᱩᱜᱼᱟ ᱟᱨᱠᱤ ᱠᱷᱩᱵ ᱮᱠᱴᱟ ᱫᱚ
ᱦᱳᱭ ᱦᱳᱭ ᱯᱟᱹᱦᱤᱞ ᱡᱟᱦᱟᱸ ᱞᱮᱠᱟ ᱛᱟᱦᱮᱸ ᱠᱟᱱ ᱛᱟᱵᱚᱱᱟ ᱟᱵᱚᱣᱟᱜ ᱵᱤᱨ ᱵᱩᱨᱩ ᱱᱮᱛᱟᱨ ᱫᱚ ᱚᱱᱠᱟ ᱫᱚ ᱵᱟᱹᱱᱩᱜ ᱟᱠᱟᱫᱟ ᱛᱚ ᱛᱮᱨᱮᱞ ᱛᱟᱨᱚᱵ ᱫᱟᱨᱮ ᱠᱚᱦᱚᱸ ᱵᱟᱹᱱᱩᱜ ᱟᱠᱟᱫᱟ ᱟᱨ ᱱᱚᱜ ᱱᱚᱝᱠᱟ ᱥᱟᱨᱡᱚᱢ ᱫᱟᱨᱮ ᱠᱚᱫᱚ ᱵᱟᱹᱱᱩᱜ ᱟᱠᱟᱫᱟ ᱢᱟᱜ ᱵᱟᱲᱟ ᱟᱠᱟᱜᱼᱟ ᱠᱚ ᱛᱚ ᱱᱮᱛᱟᱨ ᱫᱚ
ᱦᱮᱸ ᱦᱮᱸ ᱦᱮᱸ ᱛᱟᱦᱚᱞᱮ ᱜᱚᱢᱠᱮ ᱢᱟ ᱠᱚᱢ ᱫᱟᱨᱮ ᱠᱚᱫᱚ ᱡᱟᱹᱥᱛᱤ ᱜᱮ ᱢᱮᱱᱟᱜᱼᱟ ᱢᱮᱱᱟᱜ ᱥᱮ ᱵᱟᱹᱱᱩᱜ ᱜᱮᱭᱟ ᱱᱮᱛᱟᱨ ᱦᱚᱸ?
ᱦᱳᱭ ᱢᱟᱛᱠᱚᱢ ᱫᱟᱨᱮ ᱫᱚ ᱢᱮᱱ ᱜᱟᱱᱚᱜᱼᱟ ᱜᱚᱢᱠᱮ ᱡᱟᱹᱥᱛᱤ ᱞᱮᱠᱟ ᱦᱚᱸ ᱵᱟᱝ ᱜᱮ ᱢᱟᱱᱮ ᱤᱱᱠᱟᱹ ᱢᱮᱱᱟᱜ ᱟᱠᱟᱜ-ᱟ ᱟᱨᱠᱤ
ᱦᱮᱸ ᱦᱮᱸ ᱦᱮᱸ ᱛᱟᱦᱞᱮ ᱢᱟᱛᱠᱚᱢ ᱫᱟᱨᱮ ᱠᱷᱚᱱᱟᱜ ᱫᱚ ᱟᱹᱰᱤ ᱟᱹᱰᱤ ᱨᱚᱠᱚᱢ ᱡᱤᱱᱤᱥ ᱧᱟᱢᱚᱜᱼᱟ ᱛᱚ ᱡᱮᱢᱚᱱ ᱢᱟᱛᱠᱚᱢ ᱦᱚᱸ ᱧᱟᱢᱚᱜ ᱜᱮᱭᱟ ᱠᱩᱭᱰᱤ ᱦᱚᱸ ᱧᱟᱢᱚᱜ ᱜᱮᱭᱟ ᱟᱫᱚ ᱯᱤᱞᱪᱩ ᱨᱟᱥᱟ ᱠᱚ ᱯᱤᱞᱪᱩ ᱨᱟᱥᱟ ᱠᱚᱦᱚᱸ ᱡᱩᱛ ᱵᱟᱲᱟᱭ ᱜᱮ ᱦᱩᱭᱩᱜᱼᱟ ᱟᱨ ᱚᱱᱟ ᱠᱷᱚᱱᱟᱜ ᱥᱩᱱᱩᱢ ᱠᱚᱜᱮ ᱥᱩᱱᱩᱢ ᱠᱚᱦᱚᱸ ᱧᱟᱢᱚᱜᱼᱟ᱾ ᱛᱟᱦᱚᱞᱮ ᱟᱯᱮ ᱫᱚ ᱯᱤᱞᱪᱩ ᱨᱟᱥᱟ ᱠᱚᱯᱮ ᱡᱩᱛ ᱵᱟᱲᱟᱭ ᱜᱮᱭᱟ ᱥᱮ ᱵᱟᱝ?
ᱯᱤᱞᱪᱩ ᱨᱟᱥᱟ ᱜᱚᱝᱠᱮ ᱦᱳᱭ ᱟᱞᱮ ᱫᱚ ᱵᱟᱞᱮ ᱵᱮᱱᱟᱣ ᱜᱮᱭᱟ ᱛᱚ ᱟᱞᱮ ᱡᱟᱦᱟᱸ ᱟᱹᱛᱩ ᱠᱚᱨᱮᱜ ᱢᱮᱱᱟᱜ ᱠᱚᱣᱟ ᱩᱱᱠᱩ ᱠᱚ ᱡᱩᱛ ᱵᱟᱲᱟᱭ ᱜᱮᱭᱟ ᱠᱚ
ᱟᱪᱪᱷᱟ ᱟᱪᱪᱷᱟ
ᱯᱟᱲᱟ ᱯᱩᱲᱥᱤ ᱨᱮᱱ ᱦᱚᱲ ᱠᱚ ᱢᱮᱱᱟᱜ ᱠᱚᱣᱟ
ᱦᱮᱸ ᱦᱮᱸ ᱟᱫᱚ ᱚᱱᱟ ᱫᱚ ᱵᱤᱨ ᱨᱮᱱᱟᱜ ᱛᱚ
ᱛᱚ ᱱᱚᱣᱟ ᱢᱟᱛᱠᱚᱢ ᱫᱟᱨᱮ ᱫᱚ ᱟᱭᱢᱟ ᱠᱟᱹᱢᱤ ᱨᱮᱜᱮ ᱛᱚ ᱞᱟᱜᱟᱜᱼᱟ ᱡᱟᱦᱟᱱᱟᱜ ᱚᱱᱠᱟᱱᱟᱜ ᱯᱩᱡᱟᱹ ᱯᱟᱥᱟ ᱠᱚᱨᱮᱜ ᱦᱚᱸ ᱟᱵᱚᱣᱟᱜ ᱡᱟᱦᱟᱸ ᱥᱮᱨᱣᱟ ᱟᱹᱨᱤᱪᱟᱹᱞᱤ ᱢᱮᱱᱟᱜ ᱛᱟᱵᱚᱱᱟ ᱠᱟᱹᱢᱤ ᱦᱚᱨᱟ ᱠᱚ
ᱚᱱᱠᱟᱱᱟᱜ ᱚᱠᱛᱚ ᱠᱚᱨᱮᱫ ᱦᱚᱸ ᱞᱟᱜᱟᱜ ᱜᱮᱭᱟ
ᱦᱮᱸ ᱟᱹᱰᱤ ᱱᱟᱯᱟᱭ ᱦᱮᱸ ᱦᱮᱸ ᱟᱫᱚ ᱜᱚᱢᱠᱮ ᱟᱞᱮ ᱥᱮᱫ ᱦᱚᱸ ᱚᱱᱠᱟ ᱦᱮᱸ ᱤᱭᱟᱹ ᱢᱟᱛᱠᱚᱢ ᱫᱟᱨᱮ ᱠᱚᱫᱚ ᱢᱮᱱᱟᱜ ᱫᱚ ᱢᱮᱱᱟᱜ ᱜᱮᱭᱟ ᱟᱨ ᱦᱮᱸ ᱟᱫᱚ ᱠᱩᱸᱭᱰᱤ ᱥᱩᱱᱩᱢ ᱫᱚ ᱟᱞᱮ ᱫᱚ ᱟᱹᱰᱤ ᱡᱟᱹᱥᱛᱤ ᱜᱮᱞᱮ ᱵᱮᱵᱚᱦᱟᱨ ᱫᱚᱞᱮ ᱵᱮᱵᱚᱦᱟᱨ ᱜᱮᱭᱟ ᱞᱮᱸᱡᱮᱨ ᱥᱟᱺᱦᱤᱡ ᱮᱢ ᱚᱡᱚᱜᱽ ᱟᱥᱮ
ᱦᱳᱭ ᱦᱳᱭ ᱦᱳᱭ ᱦᱳᱭ ᱜᱚᱢᱠᱮ ᱟᱨ ᱱᱚᱣᱟ ᱫᱚ ᱱᱚᱜ ᱱᱚᱝᱠᱟ ᱨᱟᱵᱟᱝ ᱥᱚᱢᱚᱭ
ᱦᱮᱸ ᱦᱮᱸ ᱦᱮᱸ
ᱦᱚᱲᱢᱚ ᱠᱚ ᱚᱱᱟ ᱵᱟᱝ ᱯᱟᱲᱟᱜᱚᱜᱼᱟ ᱡᱟᱸᱜᱟ
ᱦᱳᱭ ᱵᱟᱝ ᱟᱨ ᱜᱚᱱᱴᱷᱮᱲ ᱦᱟᱹᱥᱩ ᱠᱚᱦᱚᱸ ᱜᱚᱝᱠᱮ ᱪᱟᱵᱟ ᱜᱚᱫᱚᱜ ᱜᱮᱭᱟ ᱞᱮᱭᱟᱠᱚ
ᱦᱚᱭ ᱦᱚᱭ ᱦᱚᱭ ᱦᱚᱭ ᱪᱟᱵᱟ ᱜᱚᱫᱚᱜ ᱜᱮᱭᱟ
ᱦᱮᱸ ᱦᱮᱸ ᱛᱟᱦᱚᱞᱮ ᱜᱚᱝᱠᱮ ᱟᱯᱮ ᱫᱚ ᱵᱤᱨ ᱵᱩᱨᱩ ᱠᱚᱨᱮᱱᱟᱜ ᱫᱷᱤᱨᱤ ᱠᱚᱫᱚ ᱯᱮ ᱠᱩᱴᱟᱹᱢ ᱵᱟᱲᱟᱭ ᱜᱮᱭᱟ ᱥᱮ ᱵᱟᱝ
ᱵᱤᱨ ᱵᱩᱨᱩ ᱦᱳᱭ ᱜᱚᱢᱠᱮ ᱚᱱᱠᱟᱱᱟᱜ ᱡᱚᱠᱷᱚᱱ ᱚᱲᱟᱜ ᱠᱚ ᱵᱮᱱᱟᱣ ᱵᱟᱲᱟ ᱦᱩᱭᱩᱜ ᱜᱮᱭᱟ ᱛᱚ ᱫᱷᱤᱨᱤ ᱠᱚ ᱠᱩᱴᱟᱹᱢ ᱵᱟᱲᱟ ᱟᱹᱜᱩ ᱵᱟᱲᱟ ᱠᱟᱛᱮᱫ
ᱦᱮᱸ ᱦᱮᱸ
ᱚᱲᱟᱜ ᱠᱚ ᱵᱮᱱᱟᱣ ᱵᱟᱲᱟ ᱦᱩᱭᱩᱜ ᱜᱮᱭᱟ
ᱟᱪᱪᱷᱟ ᱟᱪᱪᱷᱟ ᱦᱮᱸ ᱟᱹᱰᱤ ᱱᱟᱯᱟᱭ
ᱦᱳᱭ
ᱛᱟᱦᱚᱞᱮ ᱜᱚᱝᱠᱮ ᱟᱯᱮ ᱫᱚ ᱪᱮᱫ ᱞᱮᱠᱟ ᱱᱟᱦᱮᱞ ᱠᱚᱛᱮ ᱯᱮ ᱥᱤ ᱜᱮᱭᱟ ᱥᱮ ᱜᱟᱹᱰᱤ ᱠᱚᱯᱮ ᱞᱟᱜᱟᱣ ᱜᱮᱭᱟ ᱟᱨᱠᱤ
ᱜᱚᱝᱠᱮ ᱟᱞᱮᱫᱚ ᱱᱚᱝᱠᱟ ᱰᱟᱹᱝᱨᱤ ᱠᱟᱲᱟ ᱠᱚ ᱢᱮᱱᱟᱜ ᱠᱚᱜᱮᱭᱟ ᱛᱚ ᱛᱟᱦᱚᱞᱮ ᱰᱟᱹᱝᱨᱤ ᱠᱟᱲᱟ ᱛᱮᱜᱮ ᱱᱟᱦᱮᱞ ᱠᱚᱛᱮ ᱜᱮ ᱥᱮ ᱵᱟᱲᱟ ᱦᱩᱭᱩᱜᱼᱟ
ᱟᱪᱪᱷᱟ ᱟᱪᱪᱷᱟ ᱦᱮᱸ ᱦᱮᱸ ᱦᱮᱸ
ᱦᱳᱭ ᱦᱳᱭ
ᱟᱫᱚ ᱜᱚᱝᱠᱮ ᱚᱱᱠᱟ ᱡᱟᱦᱟᱸᱭᱟᱜ ᱰᱷᱮᱨ ᱧᱚᱜ ᱠᱷᱮᱛ ᱠᱷᱮᱛ ᱦᱟᱥᱟ ᱠᱚ ᱢᱮᱱᱟᱜ ᱛᱟᱠᱚᱣᱟ ᱛᱟᱦᱚᱞᱮ ᱩᱱᱠᱩ ᱫᱚ ᱱᱟᱦᱮᱞ ᱠᱚᱫᱚ ᱠᱚ ᱵᱟᱹᱜᱤᱭᱟᱜᱼᱟ ᱟᱨ ᱛᱤᱱᱟᱹᱜ ᱛᱤᱱᱟᱹᱜ ᱴᱟ ᱰᱟᱹᱝᱨᱤ ᱠᱚᱦᱚᱸ ᱠᱚ ᱥᱤ ᱦᱚᱪᱚ ᱠᱚᱣᱟ ᱛᱟᱦᱚᱞᱮ ᱜᱟᱹᱰᱤ ᱠᱚᱛᱮᱜᱮ ᱠᱚ ᱥᱤ ᱦᱚᱪᱚᱭᱮᱫᱟ ᱟᱨᱠᱤ
ᱦᱳᱭ ᱦᱳᱭ ᱦᱳᱭ
ᱦᱮᱸ ᱦᱮᱸ ᱛᱟᱦᱚᱞᱮ ᱜᱚᱝᱠᱮ ᱟᱹᱵᱤᱱ ᱫᱚ ᱵᱤᱨ ᱫᱤᱥᱚᱢ ᱦᱚᱲ ᱛᱚ ᱛᱟᱦᱚᱞᱮ ᱫᱟᱨᱮ ᱫᱮᱡᱚᱜ ᱠᱚᱫᱚ ᱵᱤᱱ ᱵᱟᱲᱟᱭ ᱜᱮᱭᱟ
ᱦᱳᱭ ᱫᱟᱨᱮ ᱫᱮᱡᱚᱜ ᱠᱚᱫᱚ ᱵᱟᱲᱟᱭ ᱜᱮ ᱦᱩᱭᱩᱜᱼᱟ ᱚᱱᱟ ᱠᱚᱫᱚ ᱚᱱᱠᱟ ᱡᱮᱢᱚᱱ ᱵᱤᱨ ᱠᱚ ᱪᱟᱞᱟᱣ ᱵᱟᱲᱟ ᱦᱩᱭᱩᱜ ᱜᱮᱭᱟ ᱛᱮᱨᱮᱞ ᱛᱟᱨᱚᱵ ᱡᱚᱢ ᱠᱚ ᱛᱚ ᱫᱟᱨᱮ ᱫᱮᱡᱚᱜ ᱠᱚᱫᱚ ᱵᱟᱲᱟᱭ ᱜᱮ ᱦᱩᱭᱩᱜᱼᱟ
ᱦᱮᱸ ᱦᱮᱸ ᱦᱮᱸ ᱦᱮᱸ ᱟᱪᱪᱷᱟ ᱜᱚᱝᱠᱮ ᱛᱟᱦᱚᱞᱮ ᱚᱱᱛᱮ ᱫᱚ ᱨᱤᱢᱤᱞ ᱫᱚᱭ ᱨᱟᱠᱟᱵ ᱟᱠᱟᱫ ᱥᱮ ᱵᱟᱝᱟᱱ ᱱᱚᱛᱮ ᱫᱚᱢᱮ ᱨᱤᱞᱮ ᱨᱟᱠᱟᱵ ᱟᱠᱟᱫᱟ ᱮᱠᱫᱚᱢ ᱦᱩᱰ ᱦᱩᱰ
ᱦᱳᱭ ᱜᱚᱝᱠᱮ ᱛᱮᱦᱮᱧ ᱫᱚ ᱥᱮᱛᱟᱜ ᱠᱷᱚᱱᱟᱜ ᱜᱮ ᱫᱚᱢᱮ ᱫᱟᱜ ᱡᱟᱹᱲᱤ ᱠᱮᱫᱮᱜᱼᱟᱭ ᱛᱤᱠᱤᱱ ᱫᱷᱟᱹᱨᱤᱡ ᱛᱚ ᱱᱤᱭᱟᱹ ᱯᱚᱨᱮ ᱫᱚ ᱦᱟᱸᱜ ᱱᱤᱛᱚᱜ ᱫᱚ ᱨᱤᱢᱤᱞ ᱨᱤᱢᱤᱞ ᱜᱮ ᱢᱮᱱᱟᱜ ᱟᱠᱟᱫᱟ ᱱᱤᱛᱚᱜ ᱫᱚ ᱫᱟᱜ ᱫᱚ ᱵᱟᱭ ᱡᱟᱹᱲᱤᱭᱟᱜᱼᱟ
ᱟᱪᱪᱷᱟ ᱟᱪᱪᱷᱟ ᱛᱟᱦᱚᱞᱮ ᱜᱚᱝᱠᱮ ᱟᱹᱵᱤᱱ ᱫᱚ ᱯᱚᱨᱚᱵᱽ ᱯᱟᱛᱟ ᱠᱚ ᱫᱟᱬᱟᱱ ᱠᱚᱵᱤᱱ ᱪᱟᱞᱟᱜ ᱜᱮᱭᱟ ᱥᱮ ᱵᱟᱝ
ᱯᱚᱨᱚᱵᱽ ᱯᱟᱛᱟ ᱜᱚᱢᱠᱮ ᱚᱱᱠᱟᱱᱟᱜ ᱱᱤᱭᱟᱹ ᱥᱮᱨᱢᱟ ᱡᱮᱢᱚᱱ ᱵᱩᱨᱩ ᱵᱚᱸᱜᱟ ᱦᱩᱭᱱᱟ ᱟᱞᱮ ᱥᱮᱱᱜᱮ ᱛᱳ ᱚᱱᱟ ᱵᱩᱨᱩ ᱵᱚᱸᱜᱟ ᱪᱟᱞᱟᱣ ᱦᱩᱭ ᱟᱠᱟᱱᱟ ᱟᱨ ᱚᱱᱠᱟᱱᱟᱜ ᱢᱟᱨᱟᱝ ᱯᱚᱨᱚᱵᱽ ᱡᱮᱢᱚᱱ ᱥᱤᱞᱫᱟᱹ ᱯᱟᱛᱟ ᱯᱟᱴᱟᱵᱤᱫᱟᱹ ᱵᱮ ᱟᱸᱡᱚᱢ ᱟᱠᱟᱜᱼᱟ
ᱦᱮᱸ ᱦᱮᱸ ᱟᱸᱡᱚᱢ ᱫᱚᱞᱤᱧ ᱟᱸᱡᱚᱢ ᱟᱠᱟᱫᱟ ᱛᱚᱵᱮ ᱟᱫᱚ ᱥᱟᱺᱜᱤᱧ ᱧᱚᱜ ᱜᱮᱭᱟ ᱛᱚ ᱟᱫᱚ ᱚᱱᱟ ᱫᱚ ᱜᱚᱝᱠᱮ ᱠᱮ ᱫᱤᱥᱚᱢ ᱨᱮᱱᱟᱜ ᱯᱟᱛᱟ ᱠᱟᱱᱟ ᱥᱮ ᱟᱫᱚ ᱡᱚᱛᱚ ᱦᱚᱲ ᱯᱨᱟᱭ ᱜᱮᱠᱚ ᱵᱟᱲᱟᱭᱟ
ᱦᱳᱭ ᱜᱚᱢᱠᱮ ᱟᱨ ᱚᱸᱰᱮ ᱫᱚ ᱚᱱᱠᱟ ᱥᱟᱺᱜᱤᱧ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱜᱟᱹᱰᱤ ᱠᱚ ᱵᱷᱟᱲᱟ ᱠᱟ ᱠᱟᱛᱮᱫ ᱠᱚ ᱥᱮᱱᱚᱜ ᱜᱮᱭᱟ ᱧᱮᱞ ᱞᱟᱹᱜᱤᱫ ᱛᱮ ᱜᱮ ᱟᱨ ᱚᱸᱰᱮ ᱫᱚ ᱡᱮᱢᱚᱱ ᱟᱵᱚᱣᱟᱜ ᱥᱟᱱᱛᱟᱲ ᱨᱮᱱᱟᱜ ᱡᱟᱦᱟᱸ ᱛᱤᱱᱟᱹᱜ ᱥᱟᱯᱟᱵ ᱠᱚ ᱛᱟᱦᱮᱱ ᱛᱟᱵᱚᱱᱟ ᱛᱩᱢᱫᱟᱹᱜ ᱴᱟᱢᱟᱠ ᱠᱚ ᱥᱮ ᱟᱵᱚᱣᱟᱜ ᱥᱟᱱᱛᱟᱲ ᱞᱟᱭᱼᱞᱟᱠᱪᱟᱨ ᱟᱹᱨᱤᱪᱟᱹᱞᱤ ᱨᱮᱱᱟᱜ ᱞᱩᱜᱽᱲᱤᱡ ᱞᱟᱯᱚ ᱠᱚ ᱢᱮᱱᱟᱜ ᱛᱟᱵᱚᱱᱟ ᱯᱟᱹᱧᱪᱤ ᱫᱷᱩᱛᱤ ᱯᱟᱹᱧᱪᱤ ᱞᱩᱜᱽᱲᱤ ᱠᱚ ᱱᱚᱣᱟ ᱠᱚ ᱡᱚᱛᱚ ᱠᱚᱜᱮ ᱢᱟᱱᱮ ᱧᱟᱢᱚᱜᱼᱟ ᱟᱨᱠᱤ ᱚᱸᱰᱮ ᱫᱚ
ᱦᱮᱸ ᱦᱮᱸ ᱟᱨ ᱜᱚᱢᱠᱮ ᱠᱚ ᱞᱟᱹᱭ ᱜᱮᱭᱟ ᱚᱸᱰᱮ ᱫᱚ ᱯᱟᱛᱲᱟ ᱯᱤᱴᱷᱟᱹ ᱦᱚᱸ ᱟᱹᱰᱤ ᱡᱟᱹᱥᱛᱤ ᱧᱟᱢᱚᱜ ᱜᱮᱭᱟ ᱟᱨ ᱡᱟᱦᱟᱸ ᱦᱟᱺᱰᱤ ᱵᱚᱱ ᱞᱟᱹᱭᱟ ᱦᱟᱺᱰᱤ ᱦᱚᱸ ᱟᱹᱰᱤ ᱡᱟᱹᱥᱛᱤ ᱧᱟᱢᱚᱜ ᱠᱟᱱᱟ
ᱦᱳᱭ ᱦᱳᱭ ᱦᱳᱭ ᱜᱚᱝᱠᱮ ᱧᱟᱢᱚᱜ ᱜᱮᱭᱟ
ᱛᱟᱦᱚᱞᱮ ᱜᱚᱝᱠᱮ ᱵᱩᱨᱩ ᱯᱟᱛᱟ ᱨᱮᱫᱚ ᱚᱱᱠᱟᱱ ᱢᱚᱛᱚ ᱚᱱᱠᱟᱱᱟᱜ ᱡᱟᱦᱟᱱᱟᱜ ᱪᱮᱫ ᱞᱮᱠᱟ ᱧᱟᱢᱚᱜ ᱜᱮᱭᱟ ᱟᱨᱠᱤ
ᱜᱚᱝᱠᱮ ᱚᱸᱰᱮ ᱫᱚ ᱵᱩᱨᱩ ᱯᱟᱛᱟ ᱨᱮᱫᱚ ᱚᱱᱠᱟᱱᱟᱜ ᱫᱚ ᱵᱟᱝ ᱧᱟᱢᱚᱜ ᱜᱮᱭᱟ ᱡᱟᱦᱟᱸ ᱞᱮᱠᱟ ᱱᱚᱸᱰᱮ ᱯᱟᱴᱟ ᱵᱤᱸᱫᱟᱹᱨᱮ ᱧᱟᱢᱚᱜᱼᱟ ᱡᱟᱦᱟᱸ ᱛᱤᱱᱟᱹᱜ ᱟᱵᱚᱣᱟᱜ ᱥᱟᱯᱟᱵ ᱠᱚᱥᱮ ᱱᱚᱣᱟ ᱦᱟᱺᱰᱤ ᱠᱚ ᱯᱤᱴᱷᱟᱹ ᱠᱚ ᱯᱟᱛᱲᱟ ᱯᱤᱴᱷᱟᱹ ᱠᱚ ᱱᱚᱣᱟ ᱠᱚᱫᱚ ᱵᱟᱭ ᱧᱟᱢᱚᱜ ᱜᱮᱭᱟ ᱚᱱᱟ ᱯᱩᱡᱟᱹ ᱯᱟᱥᱟ ᱥᱩᱢᱩᱝ ᱜᱮ ᱦᱩᱭᱩᱜᱼᱟ
ᱦᱮᱸ ᱦᱮᱸ ᱟᱨ ᱜᱚᱝᱠᱮ ᱫᱚᱢᱮ ᱫᱟᱜᱟᱭ ᱞᱮᱭᱟ ᱠᱚ ᱵᱩᱨᱩ ᱵᱚᱸᱜᱟ ᱨᱮᱫᱚ ᱛᱟᱦᱚᱞᱮ? ᱫᱚᱢᱮ ᱞᱚᱥᱚᱫ ᱠᱚᱦᱚᱸ ᱟᱹᱰᱤ ᱡᱟᱹᱥᱛᱤ ᱞᱚᱥᱚᱫᱚᱜᱼᱟ ᱜᱟᱹᱰᱤ ᱠᱚᱦᱚᱸ ᱠᱷᱟᱹᱲ ᱵᱟᱝ ᱜᱟᱱᱚᱜᱼᱟ
ᱦᱳᱭ ᱟᱫᱚ ᱱᱤᱭᱟᱹ ᱥᱮᱨᱢᱟ ᱫᱚ ᱜᱚᱝᱠᱮ ᱠᱟᱹᱴᱤᱡ ᱡᱟᱹᱥᱛᱤ ᱧᱚᱜ ᱮ ᱫᱟᱜ ᱵᱟᱲᱟ ᱠᱮᱫᱼᱟ ᱟᱨ ᱢᱟᱱᱮ ᱚᱸᱰᱮ ᱫᱚ ᱫᱚ ᱯᱚᱛᱛᱮᱠ ᱥᱮᱨᱢᱟ ᱜᱮ ᱫᱟᱜ ᱫᱚ ᱫᱟᱜᱟᱭ ᱵᱩᱨᱩ ᱵᱚᱸᱜᱟ ᱨᱮᱫᱚ ᱢᱮᱱᱠᱷᱟᱱ ᱱᱤᱭᱟᱹ ᱥᱮᱨᱢᱟ ᱫᱚ ᱠᱟᱹᱴᱤᱡ ᱡᱟᱹᱥᱛᱤ ᱧᱚᱜ ᱮ ᱫᱟᱜ ᱠᱮᱫᱼᱟ ᱛᱚ ᱟᱫᱚ ᱱᱤᱭᱟᱹ ᱥᱮᱨᱢᱟ ᱫᱚ ᱱᱚᱝᱠᱟ ᱞᱮᱠᱟ ᱧᱟᱢᱚᱜ ᱠᱟᱱᱟ ᱡᱮ ᱥᱤᱲᱤ ᱥᱮ ᱪᱮᱫ ᱠᱚ ᱵᱮᱱᱟᱣ ᱞᱮᱫᱼᱟ
ᱦᱳᱭ ᱦᱳᱭ ᱟᱫᱚ ᱚᱱᱟ ᱠᱚᱫᱚ ᱡᱟᱦᱟᱸ ᱥᱳᱥᱟᱞ ᱢᱤᱰᱤᱭᱟ ᱠᱚᱨᱮ ᱜᱮᱵᱚ ᱟᱵᱚ ᱫᱚᱵᱚᱱ ᱟᱸᱡᱚᱢ ᱵᱟᱲᱟ ᱟᱠᱟᱫᱟ ᱟᱫᱚ ᱪᱟᱞᱟᱣ ᱦᱚᱸ ᱫᱚᱢᱮ ᱮᱠᱴᱟ ᱫᱚ ᱵᱟᱝ ᱪᱟᱞᱟᱣ ᱵᱟᱲᱟ ᱦᱩᱭ ᱞᱮᱱᱟ ᱱᱤᱭᱟᱹ ᱵᱟᱨ ᱫᱚ ᱛᱚ ᱠᱚ ᱵᱟᱝ ᱠᱷᱟᱹᱛᱤᱨ ᱦᱮᱸ ᱦᱮᱸ ᱛᱟᱦᱚᱞᱮ ᱜᱚᱝᱠᱮ ᱞᱩᱜᱩ ᱵᱩᱨᱩ ᱥᱮᱫ ᱫᱚᱵᱤᱱ ᱦᱮᱞᱟᱣ ᱵᱟᱲᱟ ᱠᱟᱱᱟ ᱥᱮ ᱵᱟᱝ
ᱵᱟᱝ ᱜᱚᱝᱠᱮ ᱞᱩᱜᱩᱵᱩᱨᱩ ᱥᱮᱫ ᱫᱚ ᱦᱮᱞᱟᱣ ᱵᱟᱲᱟ ᱵᱟᱝ ᱦᱩᱭ ᱟᱠᱟᱱᱟ ᱛᱚ ᱜᱚᱝᱠᱮ ᱚᱱᱟ ᱧᱮᱞ ᱵᱟᱲᱟ ᱨᱮᱱᱟᱜ ᱫᱚ ᱤᱪᱪᱷᱟᱹ ᱢᱮᱱᱟᱜ ᱜᱮᱭᱟ ᱡᱮ ᱢᱤᱫ ᱫᱷᱟᱣ ᱦᱮᱞᱟᱣ ᱦᱤᱡᱩᱜ ᱦᱩᱭᱩᱜᱼᱟ
ᱦᱮᱸ ᱦᱮᱸ ᱦᱮᱸ ᱛᱟᱦᱚᱞᱮ ᱞᱟᱹᱭ ᱠᱚ ᱡᱮ ᱥᱚᱨᱟᱭ ᱵᱚᱸᱜᱟ ᱠᱩᱱᱟᱹᱢᱤ ᱨᱮ ᱚᱸᱰᱮ ᱟᱹᱰᱤ ᱫᱚᱢᱮᱞ ᱫᱚᱢᱮᱞ ᱦᱚᱲ ᱠᱚᱠᱚ ᱪᱟᱞᱟᱜᱼᱟ ᱵᱟᱥ ᱜᱟᱹᱰᱤ ᱠᱚᱛᱮ
ᱦᱳᱭ
ᱦᱮᱸ ᱦᱮᱸ ᱛᱚ ᱟᱞᱤᱧ ᱫᱚ ᱜᱚᱝᱠᱮ ᱢᱤᱫ ᱫᱷᱟᱣ ᱞᱤᱧ ᱪᱟᱞᱟᱣ ᱟᱠᱟᱱᱟ ᱟᱫᱚ ᱟᱨᱚ ᱵᱟᱨ ᱫᱷᱟᱣ ᱜᱟᱱ ᱪᱟᱞᱟᱜ ᱨᱮᱱᱟᱜ ᱟᱥᱟ ᱠᱚ ᱢᱮᱱᱟᱜᱼᱟ
ᱟᱪᱪᱷᱟ ᱟᱪᱪᱷᱟ ᱟᱪᱪᱷᱟ
ᱦᱮᱸ ᱦᱮᱸ ᱜᱮᱭᱟ ᱠᱚ ᱛᱚ ᱪᱟᱞᱟᱜ ᱠᱟᱱᱮᱢ ᱢᱤᱫ ᱫᱷᱟᱣ ᱟᱨ ᱵᱟᱠᱷᱟᱱ ᱫᱚ ᱯᱮ ᱫᱷᱟᱣ ᱟᱨ ᱢᱚᱬᱮ ᱫᱷᱟᱣ ᱯᱩᱨᱟᱹ ᱦᱩᱭᱩᱜ ᱛᱟᱢᱟ
ᱚ ᱟᱪᱪᱷᱟ ᱢᱟ ᱦᱳᱭ ᱜᱚᱢᱠᱮ ᱚᱱᱟ ᱢᱟ ᱱᱚᱝᱠᱟ ᱛᱟᱦᱚᱞᱮ ᱞᱤᱧ ᱵᱩᱡᱽ ᱠᱮᱫᱼᱟ ᱡᱮ ᱢᱟᱱᱮ ᱡᱚᱲ ᱫᱚ ᱪᱟᱞᱟᱜ ᱵᱟᱝ ᱜᱟᱱᱚᱜᱼᱟ ᱵᱤᱡᱚᱲ ᱪᱟᱞᱟᱜ ᱦᱩᱭᱩᱜᱼᱟ ᱱᱚᱝᱠᱟ ᱞᱮᱠᱟ
ᱦᱳᱭ ᱦᱳᱭ ᱦᱳᱭ ᱵᱤᱡᱚ ᱵᱤᱡᱚᱲ ᱵᱤᱡᱳᱚᱲ ᱜᱮᱠᱚ ᱞᱟᱹᱭᱟ ᱦ ᱦᱮᱸ ᱛᱚ ᱚᱸᱰᱮ ᱫᱚ ᱢᱤᱫᱴᱮᱱ ᱵᱚᱸᱜᱟ ᱡᱟᱭᱜᱟ ᱠᱟᱱᱟ ᱥᱮ
ᱦᱳᱭ ᱦᱳᱭ ᱦᱳᱭ
ᱦᱳᱭ ᱟᱫᱚ ᱵᱤᱡᱳᱚᱲ ᱪᱟᱞᱟᱣ ᱞᱮᱱ ᱠᱷᱟᱱ ᱵᱷᱟᱜᱤᱜᱼᱟ ᱟᱨᱠᱤ ᱱᱚᱣᱟ ᱡᱤᱵᱚᱱ ᱨᱮ
ᱦᱳᱭ ᱦᱳᱭ ᱦᱮᱸ ᱟᱨ ᱱᱚᱣᱟ ᱠᱚ ᱡᱟᱭᱜᱟ ᱨᱮᱫᱚ ᱫᱚ ᱟᱵᱚ ᱥᱮᱴᱮᱨᱚᱜᱚᱱ ᱞᱟᱜᱟᱣᱵᱚᱱ ᱜᱮᱭᱟ ᱠᱟᱨᱚᱱ ᱱᱩᱠᱩ ᱫᱚ ᱟᱵᱚ ᱨᱮᱱ ᱜᱮ ᱵᱚᱸᱜᱟ ᱵᱩᱨᱩ ᱠᱟᱱᱟ ᱠᱚ
ᱦᱮᱸ ᱦᱮᱸ ᱟᱨ ᱜᱚᱢᱠᱮ ᱦᱳᱭ ᱟᱨ ᱜᱚᱢᱠᱮ ᱚᱱ ᱚᱱᱟ ᱠᱚ ᱡᱟᱭᱜᱟ ᱨᱮᱜᱮ ᱟᱵᱚ ᱥᱟᱱᱛᱟᱲ ᱠᱚᱫᱚ ᱵᱚᱱ ᱢᱤᱫ ᱫᱟᱲᱮᱭᱟᱜᱼᱟ ᱟᱨ ᱦᱳᱭ ᱮᱴᱟᱜ ᱮᱴᱟᱜ ᱡᱟᱭᱜᱟ ᱨᱮᱛᱚ ᱢᱤᱫ ᱢᱤᱫ ᱥᱟᱶ ᱛᱮᱫᱚ ᱵᱟᱵᱚᱱ ᱧᱟᱯᱟᱢ ᱫᱟᱲᱮᱭᱟᱜᱼᱟ ᱛᱚ ᱚᱱᱟ ᱠᱚ ᱡᱟᱭᱜᱟ ᱞᱟᱹᱜᱤᱫ ᱜᱮ ᱚᱱᱟ ᱠᱚᱫᱚ ᱠᱚ ᱵᱮᱱᱟᱣ ᱟᱠᱟᱫᱟ ᱟᱨᱠᱤ ᱯᱟᱹᱦᱤᱞ ᱦᱟᱯᱲᱟᱢ ᱠᱚ
ᱦᱳᱭ ᱦᱳᱭ ᱦᱳᱭ ᱦᱳᱭ ᱦᱳᱭ
ᱦᱩᱸ ᱦᱩᱸ ᱦᱩᱸ
ᱟᱨ ᱱᱚᱣᱟ ᱠᱚ ᱡᱟᱭᱜᱟ ᱨᱮ ᱟᱵᱚ ᱵᱟᱵᱚᱱ ᱥᱮᱴᱮᱨ ᱞᱮᱱᱠᱷᱟᱱ ᱠᱷᱟᱱ ᱫᱚ ᱱᱤᱛᱚᱜ ᱡᱟᱦᱟᱸᱭ ᱟᱵᱮᱱ ᱦᱩᱰᱤᱧ ᱢᱟᱹᱭ ᱵᱟᱹᱵᱩ ᱛᱟᱠᱚ ᱢᱮᱱᱟᱜ ᱠᱚᱣᱟ ᱱᱩᱠᱩ ᱦᱚᱸ ᱚᱱᱟ ᱠᱟᱱᱟᱜ ᱟᱵᱚ ᱡᱟᱦᱟᱸ ᱢᱮᱱᱟᱜ ᱛᱟᱵᱚᱱᱟ ᱵᱚᱸᱜᱟ ᱵᱩᱨᱩ ᱠᱚ ᱦᱩᱭᱩᱜ ᱠᱟᱱ ᱛᱟᱵᱚᱱᱟ ᱚᱱᱟ ᱠᱚᱦᱚᱸ ᱵᱟᱠᱚ ᱥᱮᱸᱬᱟ ᱫᱟᱲᱮᱭᱟᱜᱼᱟ
ᱦᱮᱸ ᱦᱮᱸ ᱦᱮᱸ ᱦᱮᱸ ᱦᱮᱸ ᱚᱵᱚᱥᱥᱳᱭ ᱠᱟᱛᱷᱟ ᱠᱟᱱ ᱜᱮᱭᱟ ᱛᱟᱦᱚᱞᱮ ᱜᱚᱢᱠᱮ ᱤᱭᱟᱹ ᱛᱟᱦᱚᱞᱮ ᱵᱟᱱᱟᱢ ᱨᱮᱛᱟ ᱠᱚᱫᱚ ᱵᱤᱱ ᱜᱟᱱ-ᱟ ᱥᱮ ᱵᱟᱝ ᱛᱤᱨᱭᱳ ᱚᱨᱚᱝ ᱠᱚᱫᱚ
ᱵᱟᱝ - ᱟ ᱜᱚᱝᱠᱮ ᱚᱱᱟ ᱠᱚᱫᱚ ᱱᱤᱛᱚᱜ ᱫᱚ ᱦᱟᱜ ᱵᱟᱝ ᱪᱮᱫ ᱵᱟᱲᱟ ᱦᱩᱭ ᱠᱟᱱᱟ ᱵᱟᱱᱟᱢ ᱜᱮ
ᱦᱮᱸ ᱦᱮᱸ ᱟᱫᱚ ᱵᱤᱨ ᱫᱤᱥᱚᱢ ᱦᱚᱲ ᱛᱚ ᱛᱚᱨᱦᱚᱫ ᱠᱚᱠᱚ ᱧᱟᱢᱚᱜ ᱜᱮᱭᱟ ᱛᱚᱨᱦᱚᱫ ᱦᱟᱨᱛᱟ ᱠᱚᱜᱮ ᱵᱟᱱᱟᱢ ᱠᱚ ᱠᱚ ᱵᱮᱱᱟᱣᱟ ᱛᱚ
ᱦᱳᱭ ᱦᱳᱭ ᱦᱳᱭ ᱦᱳᱭ